ᱦᱮᱸ ᱜᱚᱝᱠᱮ ᱵᱤᱱ ᱟᱸᱡᱚᱢ ᱧᱟᱢ ᱮᱫᱟ ᱵᱮᱱ ᱱᱤᱛᱚᱜ?
ᱦᱮᱸ ᱜᱚᱝᱠᱮ ᱟᱸᱡᱚᱢᱚᱜ ᱠᱟᱱ ᱜᱮᱭᱟ ᱡᱚᱦᱟᱨ ᱜᱮ ᱾
ᱦᱮᱸ ᱜᱚᱝᱠᱮ ᱡᱚᱦᱟᱨ ᱜᱮ ᱾
ᱦᱮᱸ ᱛᱟᱦᱟᱞᱮ ᱵᱮᱥ ᱵᱟᱲᱟ ᱜᱮ ᱢᱮᱱᱟᱜ ᱵᱤᱱᱟ?
ᱦᱮᱸ ᱜᱚᱝᱠᱮ ᱱᱟᱯᱟᱭ ᱵᱟᱲᱟ ᱜᱮ ᱦᱟᱸᱜ ᱢᱮᱱᱟᱜ ᱵᱟᱲᱟ ᱞᱤᱧᱟ ᱟᱨ ᱚᱲᱟᱜ ᱠᱚᱨᱮ ᱦᱚᱸ ᱱᱟᱯᱟᱭ ᱾ ᱯᱟᱭ ᱵᱟᱲᱟ ᱜᱮ ᱢᱮᱱᱟᱜ ᱞᱮᱭᱟ ᱾
ᱟᱪᱷᱟ ᱵᱮᱥ ᱜᱮ ᱛᱟᱦᱟᱞᱮ ᱟᱫᱚ ᱟᱱ ᱪᱮᱜ ᱠᱚᱵᱤᱱ ᱪᱤᱠᱟᱹ ᱵᱟᱲᱟᱭᱮᱫᱟ ᱚᱲᱟᱜ ᱠᱚᱨᱮ ᱠᱟᱹᱢᱤ ᱠᱚ ᱛᱤᱱᱟᱹᱜ ᱡᱷᱟᱹᱞ ᱠᱮᱫᱟ ᱯᱮᱱ ᱱᱮᱛᱟᱨ ᱢᱟ ᱫᱟᱜ ᱡᱟᱹᱯᱩᱫ ᱫᱤᱱ ᱠᱟᱱᱟ ᱛᱚ ᱟᱨ ᱨᱚᱦᱚᱭ ᱫᱤᱱ ᱠᱷᱚᱱ ᱮᱦᱚᱵ ᱜᱚᱫ ᱮᱱᱟ ᱾ ᱟᱨ ᱛᱤᱱ ᱜᱷᱟᱹᱲᱤᱡ ᱜᱚᱫ ᱠᱮᱫᱟᱯᱮ ᱨᱚᱦᱚᱭ ᱠᱚᱫᱚ?
ᱦᱩᱸ ᱜᱚᱝᱠᱮ ᱦᱟᱸᱜ ᱦᱚᱜᱼᱚᱭ ᱪᱷᱩᱴᱟᱹᱣ ᱵᱟᱲᱟ ᱦᱩᱭ ᱠᱟᱱ ᱜᱮᱭᱟ। ᱡᱟᱜᱮ ᱫᱟᱜ ᱼᱼ ᱡᱟᱹᱲᱤ ᱠᱟᱜᱼ ᱟᱭ ᱦᱟᱸᱜ ᱥᱮᱨᱢᱟ ᱡᱟᱹᱲᱤ ᱛᱮᱜᱮ ᱦᱟᱸᱜ। ᱴᱩᱠ ᱴᱟᱠ ᱦᱟᱸᱜ ᱞᱮ ᱪᱷᱩᱴᱟᱹᱣ ᱵᱟᱲᱟ ᱟᱠᱟᱱᱟ। ᱚᱱᱠᱟ ᱫᱚ ᱟᱣᱨᱤ ᱞᱮ ᱥᱟᱹᱨᱫᱤᱜ ᱦᱟᱸᱜ। ᱟᱨ ᱟᱹᱵᱤᱱ ᱫᱚ ᱜᱚᱝᱠᱮ ᱪᱮᱫ ᱠᱚᱵᱤᱱ ᱪᱤᱠᱟᱹ ᱵᱟᱲᱟᱭᱮᱫᱼᱟ?
ᱮ ᱟᱹᱞᱤᱧ ᱦᱚᱸ ᱜᱚᱝᱠᱮ ᱱᱚᱜᱼᱚᱭ ᱠᱟᱹᱢᱤ ᱠᱚᱜᱮ ᱠᱟᱹᱢᱤ ᱵᱟᱲᱟᱭ ᱫᱟᱞᱤᱧ। ᱟᱨ ᱱᱤᱭᱟᱹ ᱪᱷᱟᱲᱟ ᱦᱟᱸᱜ ᱮᱴᱟᱜ ᱠᱟᱹᱢᱤ ᱠᱚᱢᱟ ᱵᱟᱹᱱᱩᱜ ᱟᱠᱟᱫᱟ। ᱱᱚᱝᱠᱟᱱ ᱱᱚᱛᱮᱨᱮ ᱠᱳᱱᱳ ᱼᱼ ᱡᱮᱢᱚᱱ ᱢᱟᱨᱟᱝ ᱧᱚᱜᱟᱜ ᱡᱟᱦᱟᱸ ᱯᱷᱮᱠᱴᱨᱤ ᱵᱟᱝᱠᱷᱟᱱ ᱠᱳᱢᱯᱟᱱᱤ ᱚᱱᱠᱟᱱᱟᱜ ᱼᱼ ᱠᱳᱢᱯᱟᱱᱤ ᱠᱚᱨᱮ ᱫᱚ ᱠᱟᱹᱢᱤ ᱜᱮ ᱵᱟᱹᱱᱩᱜ ᱠᱟᱜᱼᱟ ᱟᱞᱮ ᱱᱚᱛᱮ ᱨᱮᱫᱚ। ᱟᱞᱮ ᱱᱚᱛᱮ ᱫᱚ ᱦᱟᱸᱜ ᱱᱚᱜᱼᱚᱭ ᱼᱼ ᱟᱹᱛᱩ ᱨᱮᱜᱮ ᱡᱟ ᱠᱟᱹᱢᱤ ᱵᱟᱲᱟ, ᱤᱱᱟᱹ ᱜᱮ ᱠᱟᱹᱢᱤ ᱠᱚᱫᱚ। ᱡᱮᱢᱚᱱ ᱦᱟᱸᱜ ᱱᱚᱜ-ᱚᱭ ᱨᱚᱦᱚᱭ ᱠᱟᱢᱤ᱾ ᱵᱟᱹᱫᱽ ᱨᱮ ᱱᱤᱛᱚᱜ ᱨᱚᱦᱚᱭ ᱠᱟᱢᱤ ᱛᱟᱯᱚᱨᱮ ᱦᱟᱸᱜ ᱢᱮᱱᱟᱜ-ᱟ᱾ ᱠᱟᱫᱟ ᱱᱚᱜ-ᱚᱭ ᱡᱮᱢᱚᱱ ᱫᱟᱨᱮ ᱠᱚ ᱟᱞᱮ ᱱᱚ ᱛᱮ ᱫᱚ ᱢᱟᱫ ᱫᱟᱨᱮ ᱠᱚᱦᱚᱸ ᱢᱮᱱᱟᱜ ᱠᱟᱜᱼᱟ ᱟᱨ ᱵᱟᱜᱟᱱ ᱫᱟᱨᱮ ᱠᱚᱦᱚᱸ᱾ ᱠᱚ ᱵᱟᱜᱟᱱ ᱟᱠᱟᱫᱟ ᱠᱚ ᱟᱫᱚ ᱚᱱᱟ ᱫᱟᱨᱮ ᱠᱚᱜᱮ ᱮᱸ᱾ ᱚᱱᱟ ᱢᱟᱜ ᱠᱚᱜᱮ ᱞᱤᱧ ᱥᱮᱱ ᱵᱟᱲᱟᱜ-ᱟ ᱢᱟᱱᱮ ᱢᱤᱫ ᱴᱟᱹᱝ ᱢᱟᱫᱽ ᱡᱩᱫᱤ ᱵᱤᱱ ᱢᱟᱜᱟ ᱦᱟᱸᱜ᱾ ᱮᱸ ᱠᱩᱲᱤ ᱴᱟᱠᱟ ᱠᱟᱛᱮᱜ ᱫᱟᱢ, ᱢᱤᱴᱟᱹᱝ ᱢᱟᱫᱽ, ᱟᱫᱚ ᱡᱩᱫᱤ ᱟᱵᱤᱱ ᱫᱚᱥ ᱴᱤ ᱵᱤᱱ ᱢᱟᱜᱟ ᱫᱤᱱᱨᱮ ᱛᱟᱦᱞᱮ ᱟᱹᱵᱤᱱ ᱫᱚ ᱫᱩᱥᱚ ᱴᱟᱠᱟ ᱵᱤᱱ ᱯᱩᱭᱥᱟᱹᱭᱟ ᱚᱱᱮ ᱚᱱᱠᱟ ᱦᱟᱸᱜ᱾
ᱦᱩ ᱦᱩ᱾
ᱟᱫᱚ ᱚᱱᱟ ᱠᱚᱛᱮ ᱜᱮ ᱯᱩᱭᱥᱟᱹ ᱠᱚᱫᱚ ᱟᱨᱡᱟ ᱵᱟᱲᱟ ᱦᱩᱭᱩᱜ ᱠᱟᱱᱟ।
ᱟᱨ᱾
ᱮᱸ ᱢᱚᱴᱟᱢᱩᱴᱤ ᱡᱩᱫᱤ ᱟᱹᱵᱤᱱ ᱢᱟᱜ ᱵᱤᱱ ᱢᱟᱜᱽ ᱵᱤᱱ ᱢᱟᱜᱟ᱾ ᱛᱟᱦᱞᱮ ᱫᱚ ᱫᱤᱱ ᱨᱮ ᱟᱹᱵᱤᱱ ᱫᱚ ᱮᱭ ᱛᱤᱨᱤᱥ ᱪᱮᱛᱟᱱ ᱫᱚᱵᱤᱱ ᱢᱟᱜᱟ, ᱪᱚᱞᱞᱤᱥ ᱴᱤ ᱜᱟᱱ ᱫᱚᱵᱤᱱ ᱢᱟᱜᱽ ᱜᱮᱭᱟ।
ᱦᱮᱸ ᱦᱮᱸ᱾
ᱟᱫᱚ ᱚᱱᱟ ᱫᱚ ᱢᱟᱫᱽ ᱪᱮᱫ ᱞᱮᱠᱟᱱᱟᱜ ᱵᱤᱱ ᱢᱟᱜᱟ, ᱡᱩᱫᱤ ᱟᱵᱤᱱ ᱯᱷᱟᱸᱠᱟ ᱨᱮᱭᱟᱜ᱾ ᱵᱤᱱ ᱧᱟᱢᱟ ᱢᱟᱱᱮ ᱯᱷᱟᱸᱠᱟ ᱡᱟᱸᱦᱟ ᱵᱟᱝ ᱜᱟᱡᱟᱲ ᱠᱚᱜᱼᱟ ᱟᱨ ᱡᱩᱫᱤ ᱜᱟᱡᱟᱲ ᱨᱮᱭᱟᱜ ᱵᱤᱱ ᱢᱟᱜᱽ ᱠᱷᱟᱱ ᱫᱚ ᱛᱟᱦᱞᱮ ᱫᱚ ᱠᱚᱢ ᱜᱮᱵᱤᱱ ᱢᱟᱜ ᱫᱟᱲᱮᱭᱟᱜ-ᱟ ᱪᱮᱫᱟᱜ ᱥᱮ ᱚᱱᱟ ᱨᱟᱢᱯᱷᱟᱲ ᱠᱚ ᱛᱮ ᱤᱭᱟᱹ ᱠᱚᱜ-ᱟ ᱛᱚ ᱚᱱᱟ ᱠᱚ ᱢᱟᱜ ᱥᱟᱯᱷᱟ ᱦᱩᱭᱩᱜ ᱛᱟᱵᱤᱱᱟ। ᱵᱟᱝᱠᱷᱟᱱ ᱫᱚ ᱢᱟᱫᱽ᱾ ᱢᱟᱜᱽ ᱢᱟᱵᱤᱱ ᱢᱟᱜ-ᱟ ᱟᱫᱚ ᱵᱟᱵᱤᱱ ᱜᱚᱦᱚᱲ ᱩᱰᱩᱠ ᱫᱟᱲᱮᱭᱟᱜᱼᱟ ᱚᱱᱮ ᱚᱱᱠᱟ।
ᱦᱚᱭ ᱦᱚᱭ᱾
ᱛᱟᱦᱞᱮ ᱟᱯᱮ ᱚᱱᱛᱮ ᱫᱚ ᱜᱚᱢᱠᱮ ᱱᱚᱣᱟ ᱨᱚᱦᱚᱭ ᱠᱚ ᱵᱟᱫ ᱠᱟᱛᱮ᱾ ᱮᱴᱟᱜ ᱡᱟᱸᱦᱟ ᱠᱟᱣᱰᱤ ᱟᱨᱡᱟᱣ ᱞᱟᱹᱜᱤᱫ ᱡᱟᱸᱦᱟᱱᱟᱜ ᱠᱟᱢᱤ ᱠᱚ ᱢᱮᱱᱟᱜ ᱠᱟᱜ-ᱟ ᱥᱮ ᱵᱟᱝ?
ᱟᱫᱚ ᱜᱚᱝᱠᱮ ᱟᱞᱮ ᱱᱚᱛᱮ ᱦᱚᱸᱜ-ᱚ ᱱᱚᱝᱠᱟ᱾ ᱟᱹᱵᱤᱱ ᱵᱤᱱ ᱞᱟᱹᱭ ᱠᱮᱫ ᱜᱮ ᱛᱟᱦᱞᱮ ᱠᱷᱟᱱ ᱱᱮᱛᱟᱨ ᱦᱟᱸᱜ ᱦᱚᱸᱜ-ᱚᱭ ᱫᱟᱜ ᱥᱤᱡᱤᱱ ᱠᱟᱱᱟ।
ᱟᱫᱚ ᱠᱤᱪᱷᱩ ᱫᱚ ᱦᱟᱸᱜ ᱱᱚᱣᱟ ᱰᱮᱞᱤ ᱢᱩᱡᱽᱩᱨᱤ ᱦᱤᱥᱟᱹᱵ ᱛᱮ ᱦᱟᱸᱜ ᱱᱚᱣᱟ᱾ ᱵᱟᱹᱫᱽ ᱠᱟᱹᱢᱤ ᱠᱚᱜᱮ ᱦᱟᱸᱜ ᱠᱚ ᱪᱟᱞᱟᱣ ᱵᱟᱲᱟᱜ ᱠᱟᱱᱟ ᱦᱟᱸᱰᱮ ᱱᱟᱸᱰᱮ। ᱦᱮᱸ ᱚᱱᱟ ᱥᱟᱶᱛᱮ ᱠᱤᱪᱷᱩ ᱫᱚ ᱦᱟᱸᱜ ᱡᱟᱸᱦᱟᱭᱟᱜ ᱡᱟᱭᱜᱟ ᱵᱟᱹᱫᱽ᱾ ᱠᱚ ᱰᱟᱦᱤ ᱠᱚ ᱢᱮᱱᱟᱜᱼᱟ ᱦᱟᱸᱜ, ᱩᱱᱠᱩᱫᱚ ᱦᱟᱸᱜ ᱠᱤᱪᱷᱩ ᱦᱟᱸᱜ ᱚᱱᱟ ᱫᱟᱨᱮ ᱠᱚᱠᱚ ᱨᱚᱦᱚᱭ ᱵᱟᱲᱟᱭᱮᱜ-ᱟ।
ᱟᱪᱪᱷᱟ᱾
ᱦᱮᱸ, ᱚᱱᱟ ᱠᱚᱨᱮᱜᱮ ᱦᱟᱸᱜ ᱠᱤᱪᱷᱩ ᱠᱚ ᱠᱟᱢᱤ ᱠᱚᱠᱚ ᱪᱟᱞᱟᱣ ᱵᱟᱲᱟᱜ ᱠᱟᱱᱟ। ᱟᱨ ᱱᱮᱛᱟᱨ ᱢᱟ ᱫᱟᱜ ᱫᱤᱱ ᱥᱮᱴᱮᱨᱮᱱᱟ ᱚᱱᱟ ᱱᱮᱛᱟᱨ ᱢᱟ ᱥᱟᱠᱟᱢ ᱠᱚᱸᱦᱚ ᱵᱟᱠᱚ ᱯᱟᱴᱤ ᱵᱟᱲᱟᱭᱟᱠᱩ᱾ ᱚᱱᱟ ᱥᱤᱡᱤᱱ ᱠᱚᱢᱟ ᱵᱚᱱᱫᱚ ᱠᱟᱱᱟ ᱦᱟᱸᱜ᱾
ᱟᱪ-ᱪᱷᱟ ᱟᱫᱚ ᱱᱮᱛᱟᱨ ᱫᱚ ᱦᱟᱸᱜ ᱱᱚᱜ-ᱚᱭ ᱵᱟᱠᱚ ᱥᱚᱢᱚᱭᱚᱜ ᱠᱟᱱᱟ ᱦᱚᱲ ᱠᱚᱦᱚᱸ ᱱᱤᱛᱚᱜ ᱫᱚ ᱟᱯᱱᱟ ᱟᱹᱯᱱᱤ ᱠᱚ ᱠᱟᱢᱤ ᱡᱚᱝᱟᱜ ᱠᱟᱱᱟ ᱡᱮᱢᱚᱱ ᱵᱟᱹᱫᱽ ᱠᱷᱮᱛ ᱨᱮ ᱠᱟᱹᱢᱤ ᱞᱟᱜᱟᱣ ᱠᱟᱱᱟ ᱛᱚ ᱟᱞᱮ ᱱᱚᱛᱮ ᱨᱮᱦᱚᱸ ᱜᱚᱢᱠᱮ ᱵᱤᱨ ᱫᱤᱥᱚᱢ ᱦᱚᱲ ᱜᱮ ᱟᱫᱚ ᱱᱚᱛᱮ ᱨᱮᱦᱚᱸ ᱥᱟᱠᱟᱢ ᱠᱚᱫᱚ ᱠᱚ ᱦᱮᱡ ᱵᱟᱲᱟ ᱞᱮᱫ ᱜᱮᱭᱟ ᱵᱮᱥ ᱜᱮ, ᱟᱫᱚ ᱱᱤᱛᱚᱜ ᱫᱚ ᱦᱟᱸᱜ ᱠᱚ ᱵᱚᱱᱫᱚ ᱤᱫᱤ ᱜᱚᱫ ᱠᱮᱜᱼᱟ ᱠᱟᱹᱢᱤ ᱠᱚ ᱞᱟᱜᱟᱭ ᱮᱱᱟ ᱛᱚ᱾
ᱦᱳᱭ ᱜᱚᱝᱠᱮ ᱱᱤᱛᱚᱜ ᱫᱚ ᱵᱟᱹᱫᱽ ᱥᱮᱱ ᱨᱮᱜᱮ ᱦᱟᱸᱜ ᱡᱳᱨ ᱥᱳᱨ ᱠᱟᱱᱟ ᱠᱚ᱾
ᱟᱪᱪᱷᱟ ᱟᱫᱚᱼᱼ ᱟᱯᱮ ᱚᱱᱛᱮ ᱨᱮᱫᱚ ᱢᱟᱱᱮ ᱦᱟᱹᱠᱩ ᱠᱟᱴᱠᱚᱢ ᱠᱚᱫᱚ ᱠᱚ ᱧᱟᱢ ᱵᱟᱲᱟᱜ ᱠᱟᱱᱟ ᱥᱮ ᱵᱟᱝ?
ᱦᱮᱸ ᱜᱚᱝᱠᱮ ᱟᱞᱮ ᱱᱚᱱᱚᱛᱮ ᱫᱚ ᱟᱭᱢᱟ ᱜᱮᱠᱚ ᱧᱟᱢᱚᱜᱼᱟ ᱦᱟᱹᱠᱩ ᱠᱟᱴᱠᱚᱢ ᱠᱚᱫᱚ᱾ ᱚᱱᱟ ᱫᱟᱜ ᱞᱮᱠᱷᱟᱱ ᱜᱮ ᱦᱟᱸᱜ ᱚᱱᱟ ᱜᱟᱰᱟ ᱠᱚᱫᱚ ᱵᱟᱹᱪᱩᱜ ᱟᱱᱟ ᱢᱮᱱᱠᱷᱟᱱ ᱚᱱᱟ ᱜᱟᱹᱰᱭᱟᱹ ᱠᱚ ᱦᱟᱸᱜ ᱢᱮᱱᱟᱜᱼᱟ ᱦᱟᱸᱰᱮ ᱱᱟᱸᱰᱮ᱾ ᱟᱫᱚ ᱚᱱᱟ ᱠᱚᱨᱮ ᱠᱷᱚᱱ ᱜᱮ ᱦᱟᱸᱜ ᱠᱷᱩᱜ ᱠᱚ ᱩᱰᱩᱠᱚᱜᱼᱟ᱾ ᱩᱲᱩᱠ ᱠᱟᱱ ᱜᱮᱭᱟ ᱠᱚ ᱱᱚᱣᱟ ᱫᱟᱜ ᱛᱮ ᱨᱮᱦᱚᱸ ᱟᱨ ᱫᱟᱜ ᱞᱮᱠᱷᱟᱱ ᱜᱮ ᱩᱱᱠᱩ ᱨᱚᱠᱚᱡ ᱜᱚᱸᱝᱜᱷᱟ ᱛᱟᱨ ᱯᱚᱨᱮ ᱠᱟᱴᱠᱚᱢ ᱫᱚ ᱟᱭᱢᱟ᱾ ᱧᱟᱢᱚᱜᱼᱟ ᱟᱞᱮ ᱚᱱᱛᱮ ᱫᱚᱼᱼ
ᱟᱪᱼᱼ
ᱱᱮᱛᱟᱨ ᱫᱤᱱ ᱫᱚ ᱠᱷᱩᱵ ᱠᱚ ᱫᱩᱠᱷᱩᱣ ᱠᱚᱣᱟ ᱩᱱᱠᱩ ᱠᱚᱜᱮ᱾
ᱛᱟᱞᱦᱮ ᱦᱟᱸᱜ ᱢᱟᱱᱮ ᱟᱭᱩᱵ ᱵᱮᱲᱟ ᱫᱚ ᱦᱟᱸᱜ ᱩᱛᱩ ᱠᱚᱫᱚ ᱡᱳᱚᱜᱟᱲᱚᱜ ᱠᱟᱱ ᱜᱮᱭᱟ᱾
ᱦᱮᱸ ᱦᱮᱸ ᱡᱚᱜᱟᱲᱟᱜ ᱠᱟᱱ ᱜᱮᱭᱟ᱾
ᱟᱞᱮ ᱱᱚᱛᱮ ᱦᱚᱸ ᱜᱚᱝᱠᱮ ᱟᱞᱮ ᱱᱚᱛᱮ ᱫᱚ ᱢᱟᱱᱮ ᱱᱟᱞᱟ ᱢᱮᱱᱟᱜ ᱠᱟᱜᱼᱟ ᱱᱚᱜᱚᱭ ᱜᱟᱰᱟ ᱞᱮᱠᱟ ᱦᱟᱸᱜ᱾
ᱦᱮᱸ ᱦᱮᱸ
ᱟᱫᱚ ᱚᱱᱟ ᱠᱚᱨᱮ ᱫᱚ
ᱫᱚᱢᱮ ᱦᱟᱹᱠᱩ ᱠᱚ ᱠᱚ ᱛᱟᱦᱮᱱᱟ ᱦᱟᱹᱠᱩ ᱠᱟᱴᱠᱚᱢ ᱟᱵᱤᱱ ᱡᱩᱫᱤ ᱵᱤᱱ ᱥᱮᱱᱚᱜᱼᱟ ᱦᱟᱹᱠᱩ ᱥᱟᱵᱼᱼ ᱟᱜ ᱟᱹᱵᱤᱱ ᱫᱚ ᱮᱠᱷᱮᱱ ᱛᱤ ᱛᱮᱫᱚ ᱵᱟᱵᱤᱱ ᱨᱩᱣᱟᱹᱲ ᱦᱤᱡᱩᱜᱼᱟ ᱚᱱᱮ ᱠᱚ ᱞᱟᱹᱭ ᱠᱟᱜᱼᱼ ᱠᱟᱛᱷᱟ ᱛᱟᱦᱮᱸᱠᱟᱱ ᱫᱚ ᱦᱟᱹᱠᱩ ᱥᱟᱵ ᱡᱩᱫᱤ ᱵᱤᱱ ᱪᱟᱞᱟᱜᱼᱟᱼᱼ ᱛᱟᱞᱦᱮ ᱥᱟᱠᱟᱢ ᱫᱚ ᱨᱚᱝᱚᱜ ᱜᱮᱭᱟ ᱚᱱᱮ ᱚᱱᱠᱟ᱾ ᱟᱫᱚ ᱦᱟᱹᱠᱩ ᱥᱟᱵ ᱫᱚ ᱡᱩᱫᱤ ᱵᱤᱱ ᱪᱟᱞᱟᱜᱼᱟ ᱡᱟᱦᱟᱱ ᱠᱚᱩᱡ ᱜᱮ ᱵᱤᱱ ᱧᱟᱢ ᱠᱚᱣᱟ᱾ ᱠᱟᱴᱠᱚᱢ ᱦᱟᱹᱠᱩ ᱟᱨ ᱵᱟᱝ ᱠᱷᱟᱱ ᱫᱚ ᱠᱩᱪᱞᱟᱹ ᱠᱚ ᱜᱚᱢᱦᱷᱟ ᱠᱚᱼᱼ
ᱦᱳᱭ ᱦᱳᱭ ᱟᱞᱮ ᱱᱚᱛᱮ ᱫᱚ ᱦᱟᱸᱜ ᱜᱚᱝᱠᱮ ᱚᱱᱠᱟᱱ ᱱᱟᱞᱦᱟ ᱠᱚᱫᱚ ᱚᱱᱟᱼᱼ ᱵᱟᱡᱱᱩ ᱟᱱᱟᱜ ᱟᱫᱚ ᱦᱟᱸᱜ ᱵᱟᱹᱫ ᱠᱚᱨᱮ ᱜᱮ ᱦᱟᱸᱜ ᱡᱟᱦᱟᱸ ᱜᱮ ᱦᱟᱸᱜ ᱫᱟᱜ ᱜᱮ ᱢᱮᱱᱟᱜᱼᱟ ᱦᱟᱸᱜ ᱚᱱᱟ ᱠᱚᱨᱮ ᱜᱮᱼᱼ ᱦᱮ ᱟᱫᱚ ᱟᱞᱮ ᱫᱚ ᱱᱚᱛᱮ ᱫᱚ ᱟᱨ ᱠᱤᱪᱷᱩ ᱫᱤᱱ ᱫᱚ ᱦᱟᱸᱜ ᱯᱟᱴᱟᱼᱼ ᱠᱚ ᱦᱟᱸᱜ ᱠᱷᱩᱵ ᱠᱚ ᱚᱰᱟᱣᱟ ᱯᱟᱴᱟ ᱠᱚ ᱡᱷᱩᱞᱤ ᱠᱚ, ᱦᱮᱸ ᱚᱱᱟ ᱠᱚᱨᱮ ᱦᱟᱹᱠᱩ ᱠᱚ ᱡᱷᱟᱹᱞᱤᱜᱼᱟ᱾ ᱥᱟᱶᱛᱮ ᱚᱱᱟ ᱜᱟᱹᱰᱭᱟᱹ ᱠᱚᱨᱮ ᱦᱚᱸ ᱦᱟᱹᱠᱩ ᱠᱚ ᱥᱟᱵ ᱵᱟᱲᱟ ᱠᱚ ᱜᱮᱭᱟ ᱵᱟᱹᱲᱥᱤ ᱠᱚᱛᱮᱼᱼ
ᱟᱪᱪᱷᱟ᱾
ᱦᱩᱸᱻ
ᱛᱟᱞᱦᱮ ᱜᱚᱝᱼᱠᱮ ᱟᱯᱮ ᱚᱱᱛᱮ ᱨᱮᱫᱚ ᱢᱟᱱᱮ ᱦᱟᱹᱠᱩ ᱵᱚᱞᱛᱮ ᱪᱮᱫ ᱞᱮᱠᱟᱱ ᱦᱟᱹᱠᱩ ᱠᱚ ᱠᱚ ᱧᱟᱢᱚᱜ ᱜᱮᱭᱟ ᱥᱮᱬᱟ ᱦᱟᱹᱼᱼ ᱠᱩ ᱠᱚ ᱡᱮᱢᱚᱱ ᱱᱚᱜᱼᱚᱭ ᱦᱟᱸᱜ ᱢᱜᱽᱨᱤ ᱠᱚ ᱟᱨᱦᱚᱸ ᱟᱹᱰᱤ ᱥᱮᱬᱟ ᱥᱮᱬᱟ ᱦᱟᱠᱩ ᱢᱮᱱᱟᱜ ᱠᱚᱣᱟ ᱫᱩᱲᱤ ᱠᱚ ᱩᱱᱠᱩ ᱦᱟᱠᱩᱼᱼ ᱠᱩᱫᱚ ᱫᱚᱠᱚ ᱧᱟᱢ ᱵᱟᱲᱟᱜ ᱜᱮᱭᱟ ᱥᱮ ᱵᱟᱝ᱾
ᱦᱮᱸ ᱜᱚᱝᱠᱮ ᱟᱞᱮ ᱚᱱᱛᱮ ᱫᱚ ᱩᱱᱠᱩ ᱦᱩᱸ ᱯᱩᱴᱷᱤ ᱴᱷᱮᱱ ᱠᱷᱚᱱ ᱫᱩᱲᱤ ᱴᱷᱮᱱ ᱠᱷᱚᱱ ᱵᱩᱵᱩᱡ ᱴᱷᱮᱱ ᱠᱷᱚᱱ ᱛᱟᱨᱯᱚᱨᱮ ᱞᱮᱸᱡᱨᱟ ᱜᱟᱹᱰᱤ ᱢᱟ ᱢᱮᱱᱟᱜ ᱠᱚᱜᱮᱭᱟ ᱦᱟᱸᱜ ᱜᱚᱴᱟ ᱜᱮ ᱦᱟᱸᱜ ᱠᱚ ᱧᱟᱢᱚᱜ ᱜᱮᱭᱟ᱾ ᱛᱟᱨᱯᱚᱨᱮ ᱨᱮᱲᱮᱫ ᱠᱚ ᱛᱟᱨᱯᱚᱨᱮᱼᱼ ᱢᱟᱜᱤᱨᱤ ᱠᱚᱦᱚ ᱠᱚ ᱧᱟᱢᱚᱜ ᱜᱮᱭᱟ ᱟᱨ ᱩᱱᱠᱩ ᱡᱟᱦᱟᱸᱭ ᱟᱵᱚ ᱵᱚᱱ ᱞᱟᱹᱭᱟ ᱠᱚ ᱦᱟᱜ ᱵᱚᱦᱟᱲ ᱵᱳᱣᱟᱲ ᱦᱟᱠᱩ ᱠᱚ᱾ ᱚᱱᱟ ᱠᱤᱪᱷᱩ ᱠᱤᱪᱷᱩ ᱜᱟᱹᱰᱭᱟᱹ ᱨᱮ ᱦᱟᱸᱜ ᱢᱮᱱᱟᱜ ᱠᱚᱣᱟ ᱢᱟᱨᱮᱱ ᱢᱟᱨᱮᱱ ᱠᱩ᱾ ᱟᱫᱚ ᱚᱱᱟ ᱜᱟᱹᱰᱭᱟᱹ ᱠᱚᱨᱮ ᱠᱷᱚᱱ ᱦᱟᱸᱜ ᱠᱚ ᱩᱰᱩᱠᱚᱜ ᱜᱮᱭᱟ᱾ ᱦᱟᱱᱟ ᱞᱟᱦᱟ ᱫᱷᱟᱣ ᱦᱟᱸᱜ ᱢᱚᱱᱮ ᱢᱤᱫ ᱡᱚᱠᱷᱟ ᱫᱟᱜ ᱵᱟᱲᱟ ᱠᱮᱫᱟᱭ ᱠᱷᱩᱵ᱾
ᱦᱟᱸ᱾
ᱟᱫᱚ ᱦᱮᱸ ᱚᱝᱠᱟ ᱢᱚᱬᱮ ᱛᱩᱨᱩᱭ ᱠᱤᱞᱳ ᱥᱟᱭᱤᱡ ᱵᱟᱨᱭᱟ ᱠᱤᱱ ᱩᱰᱩᱠ ᱞᱮᱱᱟ᱾ ᱟᱫᱚ ᱚᱱᱟ ᱚᱱᱟ ᱯᱟᱛᱟ ᱠᱚᱜᱮ ᱠᱚ ᱚᱰᱟᱣ ᱞᱮᱫᱟ ᱚᱱᱟ ᱨᱮᱜᱮ ᱠᱤᱱ ᱡᱷᱟᱞᱤ ᱞᱮᱱᱟ᱾
ᱟᱪᱪᱷᱟ ᱛᱟᱦᱞᱮ ᱟᱞᱮ ᱱᱚ ᱛᱮ ᱩᱢ ᱟᱞᱮ ᱚᱱᱛᱮ ᱨᱮᱦᱚᱸ ᱱᱚᱼᱚᱭ ᱦᱟᱜ ᱰᱮᱢ ᱢᱮᱱᱟᱜ ᱟᱠᱟᱼᱟ ᱢᱤᱴᱟ ᱟᱫᱚ ᱚᱱᱟ ᱰᱮᱢ ᱨᱮᱫᱚ ᱯᱩᱨᱟᱹ ᱟᱹᱰᱤ ᱢᱟᱨᱟᱝ ᱢᱟᱨᱟᱝ ᱦᱟᱹᱠᱩ ᱜᱮᱠᱚ ᱧᱟᱢᱚᱜ ᱟᱠᱚ᱾ ᱟᱵᱤᱱ ᱡᱩᱫᱤ ᱵᱤᱱ ᱪᱟᱞᱟᱜᱼᱟ ᱛᱟᱦᱚᱞᱮ ᱩᱢ ᱢᱟᱱᱮ ᱮᱠᱷᱮᱱ ᱛᱤ ᱛᱮᱫᱚ ᱵᱟᱵᱮᱱ ᱨᱩᱣᱟᱹᱲ ᱤᱭᱟᱹ ᱡᱟᱦᱟᱱᱟ ᱦᱟᱹᱠᱩ ᱠᱩᱜᱮ ᱧᱟᱢ ᱠᱚᱣᱟ ᱢᱚᱴᱟᱢᱩᱴᱤ ᱥᱮᱬᱟ ᱥᱮᱬᱟ ᱦᱟᱹᱠᱩ ᱜᱮ᱾ ᱮᱸ ᱩᱝ ᱠᱩ ᱟᱵ ᱡᱮᱢᱚᱱ ᱵᱟᱢᱵᱤ ᱠᱚ ᱛᱟᱯᱚᱨᱮ ᱩᱱᱠᱩ ᱢᱟᱱᱮ ᱯᱟᱛᱞᱟ ᱧᱚᱜ ᱜᱮᱭᱟ ᱠᱚ ᱦᱟᱹᱠᱩ ᱫᱚ ᱟᱹᱰᱤ ᱦᱟᱹ ᱟᱨ ᱡᱮᱞᱮᱧ ᱧᱚᱜ ᱜᱮᱭᱟ ᱠᱚ ᱩᱱᱠᱩ ᱦᱟ ᱠᱩᱣᱟᱜ ᱧᱩᱛᱩᱢ ᱫᱚ ᱵᱟᱹᱞᱤᱧ ᱵᱟᱰᱟᱭᱟ ᱦᱟᱸᱜ᱾
ᱮᱹ ᱵᱳᱣᱟᱲ ᱦᱟᱹᱠᱩ ᱥᱮ ᱪᱮᱫ ᱞᱮᱠᱟ ᱵᱤᱱ
ᱵᱳᱣᱟᱲ ᱦᱟᱹᱠᱩ ᱫᱚ ᱵᱟᱝ ᱠᱟᱱᱟ ᱠᱚ ᱦᱟᱸᱜ᱾ ᱮᱸᱢ ᱯᱟᱛᱞᱟ ᱧᱚᱜ ᱜᱮᱭᱟ ᱠᱚ ᱡᱮᱦᱳᱠ ᱯᱩᱲ ᱜᱮᱠᱚ ᱧᱮᱞᱚᱜᱼᱟ᱾
ᱪᱤᱛᱷᱚ ᱥᱮ ᱪᱤᱞᱤ?
ᱟᱸᱦᱟ ᱪᱤᱞᱤ ᱦᱟᱹᱠᱩ ᱦᱟᱸᱜ ᱡᱟᱦᱳᱠ ᱚᱱᱟ ᱫᱚ ᱵᱟᱹᱞᱤᱧ ᱵᱟᱰᱟᱭᱟ ᱩᱱᱟᱹᱜ ᱫᱚ᱾ ᱦᱩᱸ, ᱟᱫᱚ ᱢᱳᱴᱟᱢᱩᱴᱤ ᱦᱟᱹᱠᱩ ᱫᱚᱵᱤᱱ ᱧᱟᱢ ᱠᱚ ᱜᱮᱭᱟ᱾
ᱟᱫᱚ ᱛᱟᱦᱚᱞᱮ ᱰᱮᱢ ᱨᱮᱦᱚᱸ ᱦᱟᱹᱠᱩ ᱥᱟᱵ ᱠᱚᱯᱮ ᱪᱟᱞᱟᱣ ᱵᱟᱲᱟᱜ ᱜᱮᱭᱟ ᱜᱚᱝᱠᱮ?
ᱦᱚᱸ ᱜᱚᱝᱠᱮ ᱱᱚᱜᱼᱚᱭ ᱦᱟᱸᱜ ᱱᱚ ᱥᱤᱛᱩᱝ ᱫᱤᱱ ᱥᱮᱴᱮᱨ ᱞᱮᱱ ᱠᱷᱟᱱ ᱜᱮ ᱱᱚᱼᱚᱭ ᱥᱟᱠᱨᱟᱛ ᱯᱚᱨᱮ ᱯᱚᱨᱮ ᱦᱟᱸᱜ, ᱦᱟᱹᱠᱩ ᱥᱟᱵ ᱫᱚ ᱫᱚᱢᱮ ᱠᱚ ᱪᱟᱞᱟᱜᱼᱟ ᱠᱚ ᱚᱱᱟ ᱰᱮᱢ ᱨᱮᱫᱚ᱾ ᱢᱟᱱᱮ ᱜᱚᱴᱟ ᱱᱚᱣᱟ ᱫᱷᱟ-ᱫᱷᱟᱨᱮ ᱯᱟᱥᱮ ᱨᱤᱱ ᱦᱚᱲ ᱢᱟᱠᱚ ᱥᱮᱱᱚᱜ ᱜᱮᱭᱟ᱾ ᱫᱚ ᱥᱟᱺᱜᱤᱧ ᱥᱟᱸᱜᱤᱧ ᱦᱚᱲ ᱦᱚ ᱡᱟᱦᱟᱸ ᱠᱚᱣᱟᱜ ᱡᱟᱦᱟᱭ ᱠᱚᱣᱟᱜ ᱤᱭᱟᱹ ᱢᱮᱱᱟᱜ ᱠᱟᱼᱟ ᱡᱟᱞᱟᱢ᱾
ᱦᱳᱭ᱾
ᱚᱱᱮ ᱡᱟᱦᱟᱸ ᱠᱚ ᱤᱭᱟᱹ ᱡᱟᱞᱟᱢ ᱠᱚ ᱞᱟᱹᱭᱟ ᱠᱚ ᱦᱟᱱᱮ ᱦᱮ ᱪᱟᱯ ᱡᱟᱞᱟᱢ, ᱚᱱᱟ ᱪᱟᱯ ᱡᱟᱞᱟᱢ ᱠᱚᱛᱮ
ᱠᱚ ᱞᱟᱹᱭᱮᱜᱼᱟ, ᱦᱳᱭ᱾
ᱚᱱᱟ ᱡᱟᱞᱟᱢ ᱠᱚ ᱛᱮᱜᱮ ᱟᱨ ᱠᱚ ᱥᱟ-ᱥᱟᱵ ᱵᱟᱲᱟ ᱠᱚᱣᱟ ᱟᱨᱦᱚᱸ ᱴᱟᱱᱟ ᱠᱚᱠᱚ ᱤᱫᱤ ᱜᱮᱭᱟ ᱠᱚ ᱟᱫᱚ ᱢᱟᱨᱟᱝ ᱩᱛᱟᱨ ᱰᱮᱢ ᱠᱟᱱᱟ ᱛᱚ, ᱟ-ᱴᱟᱱᱟ ᱠᱚᱠᱩ ᱤᱫᱤᱭᱟ ᱠᱚ ᱟᱨ ᱟᱨ ᱮᱢ ᱢᱟᱱᱮ ᱟᱹᱰᱤ ᱥᱟᱺᱜᱤᱧ ᱥᱟᱺᱜᱤᱧ ᱠᱷᱚᱱ ᱦᱚᱭ ᱜᱮᱠᱚ ᱦᱤᱡᱩᱜ ᱟᱠᱚ, ᱴᱟᱱᱟ ᱠᱚᱠᱚ ᱵᱷᱟᱲᱟ ᱠᱟᱛᱮ ᱠᱚ ᱟᱜᱩᱭᱟ ᱠᱚ᱾
ᱟᱪᱪᱷᱟ᱾ ᱟᱞᱮ ᱱᱚᱛᱮ ᱫᱚ ᱜᱚᱝᱠᱮ ᱚᱱᱠᱟ ᱫᱚ ᱦᱟᱸᱜ ᱰᱮᱢ ᱠᱚᱫᱚ ᱵᱟᱹᱪᱩᱜᱼᱟ ᱦᱚᱸᱼᱱᱟ ᱵᱟᱸᱫᱷ ᱠᱚ ᱢᱮᱱᱟᱜᱼᱟ, ᱟᱫᱚ ᱥᱮᱬᱟ ᱥᱮᱬᱟ ᱵᱟᱸᱫᱷ ᱠᱚ ᱢᱮᱱᱟᱜᱼᱟ, ᱚᱱᱟ ᱠᱚᱨᱮ ᱜᱮ ᱦᱟᱸᱜ ᱱᱮᱰᱟ ᱠᱟᱛᱮᱫ ᱞᱮ ᱪᱟᱞᱟᱜᱼᱟ ᱡᱚᱛᱚ ᱟᱭᱢᱟ ᱦᱚᱲ ᱠᱚᱜᱮ᱾ ᱥᱟᱸᱜᱮ ᱟᱛᱮᱫ ᱥᱮᱲᱟ ᱥᱮᱲᱟ ᱵᱟᱛ ᱠᱟᱱᱟ ᱛᱚ ᱟᱫᱚ ᱢᱤᱫ ᱥᱟᱶᱛᱮ ᱡᱷᱚᱛᱚ ᱦᱚᱲ ᱪᱟᱞᱟᱣ ᱠᱟᱛᱮᱜ ᱥᱟᱵ ᱦᱩᱭᱩᱜᱼᱟ᱾
ᱟᱞᱮ ᱦᱚᱸ ᱱᱚᱝᱠᱟ ᱥᱟᱠᱨᱟᱛ ᱯᱚᱨᱮ ᱯᱚᱨᱮ ᱜᱮ ᱡᱚᱠᱷᱚᱱᱟᱜ ᱫᱟᱜ ᱠᱚ ᱠᱚᱢ ᱤᱫᱤᱜᱼᱟ᱾ ᱩᱱ ᱡᱚᱠᱷᱚᱱ ᱜᱮ ᱦᱟᱸᱜ ᱞᱮ ᱪᱟᱞᱟᱜᱼᱟ ᱵᱟᱝᱠᱷᱟᱱ ᱱᱚᱣᱟ ᱠᱩᱵ ᱰᱷᱮᱨ ᱫᱟᱜ ᱛᱟᱦᱮᱸ ᱞᱮᱱᱠᱷᱟᱱ ᱥᱟᱵ ᱵᱟᱝ ᱜᱟᱱᱚᱜᱼᱟ᱾
ᱦᱳᱭ ᱦᱳᱭ ᱢᱟᱱᱮ ᱫᱟᱜ ᱟᱸᱡᱮᱫ ᱞᱮᱱᱠᱷᱟᱱ ᱜᱮ ᱦᱟᱸᱜ ᱥᱟᱵ ᱫᱚ ᱜᱟᱱᱚᱜᱼᱟ᱾ ᱟᱨ ᱟᱞᱮ ᱦᱚᱸ ᱱᱚᱰᱮ ᱟᱞᱮᱭᱟᱜ ᱟᱛᱳ ᱨᱮ ᱢᱤᱫᱴᱟᱝ ᱡᱟᱞ ᱢᱮᱱᱟᱜ ᱟᱠᱟᱼᱟ᱾ ᱢᱟᱱᱮ ᱪᱟᱯ ᱡᱟᱞ ᱡᱟᱦᱟᱸ ᱫᱚ ᱟᱹᱰᱤ ᱢᱟᱨᱟᱝ ᱜᱮᱭᱟ ᱟᱫᱚ ᱚᱱᱟ ᱠᱩᱼᱼ ᱡᱩᱫᱤ ᱞᱮ ᱤᱫᱤᱭᱟ ᱢᱟᱱᱮ ᱟ. ᱛᱩᱨ ᱨᱮᱱ ᱡᱷᱚᱛᱚ ᱠᱚᱲᱟ ᱜᱮᱞᱮ ᱥᱮᱱᱚᱜᱼᱟ ᱢᱟᱱᱮᱼᱼ ᱵᱟᱨᱭᱟ ᱡᱟᱞ ᱢᱮᱱᱟᱜ ᱟᱠᱟ ᱢᱟᱨᱟᱝ ᱢᱟᱨᱟᱝ ᱡᱟᱞ ᱢᱤᱫᱴᱟᱝ ᱡᱟᱞ ᱨᱮ ᱢᱚᱴᱟᱢᱩᱴᱤ ᱫᱚᱥ ᱡᱚᱱ ᱜᱟᱱ ᱦᱚᱲ ᱫᱚᱨᱠᱟᱨ᱾ ᱦᱩᱸ ᱢᱟᱱᱮᱼᱼ ᱩᱱᱟᱹᱜ ᱢᱟᱨᱟᱝ ᱡᱟᱞ ᱠᱟᱱᱟ ᱜᱚᱦᱚᱲ ᱦᱩᱭᱩᱜ ᱟᱛᱚ᱾
ᱦᱳᱭ ᱦᱳᱭ ᱜᱚᱝᱠᱮ
ᱟᱫᱚ ᱡᱟᱜᱮ ᱠᱚᱲᱟ ᱠᱚ ᱢᱮᱱᱟᱜ ᱟᱠᱟᱫ ᱠᱚᱼᱼ ᱟᱫᱚ ᱚᱱᱟ ᱡᱟᱞ ᱫᱚ ᱟᱞᱮ ᱫᱚ ᱠᱚᱲᱟ ᱠᱚᱛᱮ ᱜᱮᱞᱮ ᱦᱟᱛᱟᱣ ᱟᱠᱟᱫᱟ ᱞᱮ ᱯᱚᱭᱥᱟ ᱠᱚ ᱪᱟᱸᱫᱟ ᱠᱮᱫᱟᱞᱮ ᱩᱴᱷᱟᱹᱣ ᱠᱮᱫᱟᱞᱮᱼᱼ ᱡᱮ ᱟᱵᱚ ᱱᱚᱛᱮ‌ ᱨᱮᱢᱟ ᱱᱚᱜᱼᱚᱭ ᱰᱮᱢ ᱠᱚ ᱢᱮᱱᱟᱜ ᱟᱠᱟᱫ ᱵᱟᱸᱫᱽ ᱠᱚ ᱢᱮᱱᱟᱜ ᱟᱠᱟᱫ ᱦᱟᱹᱠᱩ ᱥᱟᱵ ᱥᱤᱡᱮᱱ ᱥᱟᱵ ᱥᱟᱱᱟᱣᱟ ᱫᱚᱢᱮᱼᱼ ᱟᱫᱚ ᱟᱫᱚ ᱚᱱᱟ ᱠᱚ ᱧᱮᱞ ᱵᱟᱲᱟ ᱠᱟᱛᱮᱼᱼ ᱛᱮ ᱞᱮ ᱧᱮᱞ ᱠᱮᱫᱼᱟ ᱞᱮ ᱡᱮ ᱦᱟᱹᱠᱩ ᱥᱟᱵᱚᱜ ᱠᱟᱱᱟ ᱠᱚ ᱢᱟᱨᱟᱝ ᱢᱟᱨᱟᱝ ᱠᱚᱼᱼ ᱟᱵᱚ ᱦᱚᱸ ᱡᱟᱞ ᱢᱤᱫᱴᱮᱱ ᱵᱚ ᱦᱟᱛᱟᱣ ᱡᱚᱝᱚᱜᱼᱟ᱾ ᱟᱨ ᱵᱟᱝᱼᱠᱷᱟᱱ ᱫᱚ ᱡᱷᱚᱛᱚ ᱦᱚᱲᱟᱜ ᱡᱟᱞ ᱜᱮ ᱜᱮ ᱢᱮᱱᱟᱜ ᱟᱠᱟᱟᱜᱼᱟ ᱡᱮᱢᱚᱱ ᱱᱚᱜᱼᱚᱭ ᱦᱟᱸᱜ ᱟᱞᱮ ᱟ. ᱛᱳ ᱨᱮᱱ ᱯᱟᱨᱥᱚᱱᱟᱞ ᱡᱟᱞ ᱚᱱᱮ ᱡᱟᱦᱟᱸ ᱠᱚ ᱛᱩᱞ ᱵᱟᱲᱟᱭ ᱫᱚ᱾
ᱦᱮᱸ ᱦᱮᱼᱼ
ᱡᱟᱞᱟᱢ ᱚᱱᱟ ᱢᱮᱱᱟᱜ ᱛᱟᱠᱚᱣᱟ᱾ ᱟᱫᱚ ᱟᱫᱚ ᱠᱚᱲᱟ ᱦᱚᱲ ᱫᱚ ᱦᱟᱸᱜ ᱛᱚᱼᱼ ᱚᱱᱟ ᱢᱤᱫᱴᱝ ᱠᱟᱛᱮᱫ ᱪᱮᱫ ᱮᱢ ᱦᱟᱛᱟᱣᱟ ᱟᱵᱚ ᱫᱚ ᱜᱩᱨᱩᱵᱚᱜᱼᱟ ᱵᱚ᱾ ᱢᱤᱴᱟᱝ ᱢᱟᱨᱟᱝ ᱡᱟᱞ ᱵᱚ ᱦᱟᱛᱟᱣᱟ ᱚᱱᱮ ᱚᱱᱠᱟ ᱜᱩᱨᱩᱩᱯ ᱠᱟᱛᱮᱞᱮ ᱦᱟᱛᱟᱣ ᱟᱠᱟᱫᱟᱼᱟ᱾
ᱦᱮᱸ ᱟᱨ ᱚᱱᱟ ᱨᱮᱫᱚ ᱥᱮᱬᱟ ᱧᱚᱜ ᱦᱟᱹᱠᱩ ᱦᱚᱸ ᱵᱟᱠᱚ ᱯᱩᱪᱩᱡᱚᱜ ᱜᱮᱭᱟ ᱠᱚ᱾
ᱦᱳᱭ ᱢᱟᱱᱮ ᱚᱱᱟ ᱫᱚ ᱦᱟᱸᱜ ᱠᱟᱹᱴᱤᱡ ᱦᱟᱹᱠᱩ ᱠᱚᱫᱚ ᱵᱟᱝᱟ ᱡᱮᱢᱚᱱ ᱯᱩᱴᱷᱤᱼᱼ ᱠᱩ ᱞᱮᱸᱡᱨᱟ ᱩᱱᱠᱩ ᱦᱟᱹᱠᱩ ᱠᱚᱫᱚ ᱵᱟᱝᱟ ᱩᱱᱠᱩ ᱫᱚ ᱢᱟᱨᱟᱝ ᱢᱟᱨᱟᱝ ᱦᱟᱹᱠᱩ ᱟᱨ ᱚᱱᱟ ᱨᱮᱫᱚᱼᱼ ᱩᱱᱠᱩ ᱦᱟᱹᱠᱩ ᱠᱚᱫᱚ ᱠᱚ ᱯᱟᱨᱚᱢᱚᱜᱼᱟ ᱠᱚ ᱟᱨ ᱩᱱᱠᱩ ᱢᱟᱨᱟᱝ ᱦᱟᱹᱠᱩ ᱠᱚᱫᱚ ᱵᱟᱠᱚ ᱯᱟᱨᱚᱢ ᱫᱟᱲᱮᱭᱟᱜᱼᱟ ᱚᱱᱟᱛᱮᱼᱼ ᱢᱤᱫ ᱫᱷᱟᱣ ᱡᱩᱫᱤ ᱵ ᱟᱹᱵᱤᱱ ᱵᱤᱱ ᱤᱭᱟᱹ ᱮᱥᱮᱫ ᱟᱠᱟᱫᱮᱭᱟ᱾ ᱛᱟᱦᱚᱞᱮ ᱩᱱᱤ ᱫᱚ ᱟᱴᱠᱟᱣ ᱮᱱᱟᱭ ᱟᱫᱚ ᱟᱫᱚ ᱫᱟᱹᱲ ᱦᱚᱲ ᱨᱮᱫᱚ ᱵᱟᱭ ᱧᱟᱢᱟ᱾
ᱟᱫᱚ ᱜᱚᱝᱠᱮ ᱞᱤᱧ ᱞᱟᱹᱭ ᱮᱫᱟ ᱛᱩᱵᱩ ᱪᱮᱫ ᱞᱮᱠᱟᱱ᱾ ᱢᱟᱱᱮ ᱥᱮᱬᱟᱸ ᱥᱮᱬᱟᱸ ᱛᱤᱱᱟᱹᱜ ᱠᱤᱞᱳ ᱠᱤᱞᱳ ᱦᱟᱹᱠᱩ ᱯᱮ ᱥᱟᱵ ᱵᱟᱲᱟ ᱟᱠᱟᱫ ᱠᱚᱣᱟ?
ᱟᱨ ᱥᱮᱬ ᱥᱮᱬ ᱵᱚᱞᱛᱮᱼᱼ ᱛᱮ ᱫᱚ ᱟᱹᱰᱤ ᱢᱟᱨᱟᱝ ᱢᱟᱨᱟᱝ ᱦᱟᱹᱠᱩ ᱜᱮᱞᱮ ᱥᱟᱵ ᱟᱠᱟᱫ ᱠᱚᱣᱟ ᱮᱭ ᱩᱱᱠᱩ ᱨᱩᱭ ᱦᱟᱹᱠᱩ ᱠᱚ ᱧᱮᱞ ᱟᱠᱟᱫ ᱠᱚᱜᱮᱭᱟ ᱳᱭ ᱢᱟᱨᱟᱝ ᱯᱩᱨᱟᱹ ᱢᱟᱨᱟᱝ ᱥᱟᱭᱤᱡ
ᱛᱚᱵᱩ ᱛᱤᱱᱟᱹᱝ ᱜᱟᱱ ᱠᱤᱞᱳ ᱳᱭᱮᱴ ᱛᱤᱱᱟᱹᱝ ᱜᱟᱱ ᱚᱱᱠᱟ᱾
ᱳᱭᱮᱴ ᱛᱤᱱᱟ ᱜᱟᱱ ᱵᱚᱞᱛᱮ ᱟ ᱮᱭᱼᱼ ᱵᱟᱨᱚ ᱠᱤᱞᱤ ᱵᱟᱨ ᱠᱤᱞᱳ ᱦᱸ ᱢᱟᱱᱮ ᱢᱤᱫ ᱫᱷᱟᱣ ᱞᱮ ᱥᱟᱵ ᱞᱮᱫᱮᱭᱟᱞᱮ ᱦᱩᱰᱤᱧᱝ ᱥᱹᱦᱤᱡ ᱵᱟᱨᱚ ᱠᱤᱞᱳ ᱟᱨ ᱢᱤᱫ ᱫᱷᱟᱣ ᱞᱮ ᱥᱟᱵ ᱞᱮᱫᱮᱭᱟ ᱯᱚᱱᱨᱚ ᱠᱤᱞᱳ᱾
ᱦᱮᱸ ᱦᱮᱸ ᱛᱚ ᱟᱹᱰᱤ ᱥᱮᱬᱟ ᱥᱮᱬᱟ ᱠᱩᱪ ᱩᱱᱠᱩ ᱫᱚ ᱜᱚᱢᱠᱮ
ᱢᱟᱱᱮ ᱟᱹᱰᱤ ᱢᱟᱨᱟᱝ ᱢᱟᱨᱟᱝ ᱦᱟ. ᱠᱩ ᱢᱮᱱᱟᱜᱟᱜ ᱠᱚ